ᱦᱮᱞᱳ
ᱦᱮᱸ ᱦᱮᱞᱳ
ᱦᱮᱸ ᱨᱚᱲ ᱟᱸᱡᱚᱢᱚᱜ ᱠᱟᱱᱟ
ᱦᱮᱸ ᱟᱡᱚᱢ ᱠᱟᱱᱟ᱾
ᱟᱪᱪᱷᱟ ᱦᱳᱭᱛᱚ ᱡᱚᱦᱟᱨ ᱜᱮ᱾
ᱦᱮᱸ ᱡᱚᱦᱟᱨ ᱜᱮ᱾
ᱩᱸᱦᱩᱸ ᱱᱟᱯᱟᱭ ᱵᱟᱲᱟ ᱜᱮᱭᱟ ᱵᱮᱱ ᱛᱚ?
ᱦᱮᱸ ᱱᱟᱯᱟᱭ ᱵᱟᱲᱟ ᱜᱮᱭᱟ ᱞᱮᱭᱤᱱ᱾
ᱟᱪᱪᱷᱟ ᱟᱹᱞᱤᱧ ᱦᱚᱸ ᱱᱤᱭᱟᱹ ᱜᱷᱟᱹᱲᱤᱡ ᱫᱚ ᱦᱟᱸᱟᱜ ᱞᱤᱧ ᱱᱟᱯᱟᱭ ᱵᱟᱲᱟ ᱜᱮᱭᱟ᱾
ᱚᱻ ᱡᱚᱢ ᱵᱟᱲᱟ ᱠᱚ ᱦᱩᱭ ᱱᱟᱥᱮ ᱵᱟᱝ?
ᱟᱪᱪᱷᱟ ᱡᱚᱢ ᱡᱚᱢ ᱠᱚᱫᱚ ᱦᱟᱸᱜ ᱟᱹᱣᱨᱤ ᱦᱩᱭᱩᱜᱼᱟ, ᱤᱥᱤᱱ ᱛᱮᱫ ᱜᱮ ᱦᱩᱭ ᱠᱟᱱᱟ᱾
ᱚᱻ
ᱮ ᱟᱯᱮ ᱠᱚᱣᱟᱜ ᱡᱚᱢ ᱵᱟᱲᱟ ᱫᱚ ᱦᱩᱭᱱᱟ ᱥᱮ ᱟᱣᱨᱤ?
ᱟᱞᱮ ᱠᱚᱣᱟᱜ ᱡᱚᱢ, ᱡᱚᱢ ᱠᱚᱫᱚ ᱦᱩᱭ ᱠᱟᱱᱟ᱾
ᱟᱪᱪᱷᱟ᱾
ᱦᱳᱭ᱾
ᱟᱨ ᱪᱮᱫ ᱯᱮ ᱩᱛᱩ ᱠᱮᱫᱟ ᱛᱟᱦᱚᱞᱮ?
ᱛᱮᱦᱮᱧ ᱫᱚ ᱟᱹᱞᱩ ᱠᱚᱸᱰᱷᱟ ᱚᱱᱟ ᱞᱚᱴᱚ ᱯᱚᱴᱚ ᱟᱨ ᱰᱟᱹᱞ ᱨᱟᱹᱥᱮ᱾
ᱚ ᱟᱪᱪᱷᱟ᱾
ᱟᱸᱻ
ᱟᱹᱰᱤ ᱱᱟᱯᱟᱭ ᱱᱤᱭᱟᱹ ᱡᱟᱹᱯᱩᱫ ᱨᱮ᱾
ᱦᱳᱭ᱾
ᱦᱚᱭ᱾
ᱟᱯᱮ ᱫᱚ ᱪᱮᱫ ᱠᱚᱯᱮ ᱩᱛᱩ ᱵᱟᱲᱟ ᱠᱮᱜᱼᱟ?
ᱟᱞᱮ ᱫᱚ ᱦᱟᱸᱜ ᱟᱞᱩ ᱫᱟᱹᱞ ᱠᱚᱜᱮ ᱱᱤᱛᱚᱜ ᱫᱚ ᱟᱫᱚ ᱦᱟᱸᱜ ᱚᱱᱟ ᱪᱷᱟᱲᱟ ᱩᱛᱩ ᱠᱚᱫᱚ ᱦᱟᱸᱜ ᱵᱟᱝᱞᱮ ᱪᱟᱥ ᱠᱟᱫᱜᱼᱟ᱾
ᱚᱻ
ᱦᱮᱸ᱾
ᱟᱞᱩ ᱢᱟ ᱡᱟᱦᱟᱱᱟᱜ ᱨᱮᱜᱮ ᱫᱚᱨᱠᱟᱨᱚᱜ ᱜᱮ᱾
ᱦᱳᱭ ᱟᱞᱩ ᱵᱟᱝᱠᱷᱟᱱ ᱫᱚ ᱪᱮᱫ ᱩᱛᱩ ᱜᱮ ᱵᱟᱝ ᱥᱚᱲᱚᱢᱚᱜ-ᱟ᱾
ᱦᱳᱭ᱾
ᱟᱹᱞᱩ ᱫᱚ ᱡᱚᱛᱚ ᱨᱮᱜᱮ
ᱦᱮᱸᱻ
ᱩᱦᱩᱸ᱾ ᱛᱟᱦᱚᱞᱮ ᱟᱯᱮ ᱫᱚ ᱚᱠᱟ ᱰᱤᱥᱴᱤᱠ ᱯᱮ ᱯᱟᱲᱟᱜ ᱠᱟᱱᱟ?
ᱦᱩᱸ ᱟᱞᱮ ᱫᱚ ᱵᱟᱸᱠᱩᱲᱟ᱾
ᱚ ᱟᱪᱪᱷᱟ᱾
ᱦᱳᱭ᱾
ᱦᱳᱭᱛᱚ ᱟᱞᱮ ᱫᱚ ᱵᱤᱨᱵᱷᱩᱢ ᱰᱤᱥᱴᱤᱠ ᱞᱮ ᱯᱟᱲᱟᱜ ᱠᱟᱱᱟ᱾
ᱚ ᱟᱪᱪᱷᱟ᱾
ᱦᱳᱭᱛᱚ ᱛᱟᱦᱚᱞᱮ ᱟᱯᱮ ᱫᱚ ᱦᱟᱸᱜ ᱵᱟᱸᱠᱩᱲᱟ ᱰᱤᱥᱴᱤᱠ ᱵᱟᱝ?
ᱦᱳᱭ ᱦᱳᱭ᱾
ᱛᱟᱦᱚᱞᱮ ᱛᱚ ᱟᱯᱮᱥᱮᱫ ᱫᱚ ᱫᱚᱢᱮ ᱵᱤᱨ ᱜᱮᱭᱟ?
ᱦᱮᱸ ᱟᱞᱮ ᱥᱮᱫ ᱫᱚ ᱵᱤᱨ ᱜᱮᱭᱟ᱾
ᱟᱪᱪᱷᱟ᱾
ᱵᱤᱨ ᱠᱚᱜᱮ ᱱᱚᱛᱮ ᱫᱚ ᱵᱮᱥᱤ ᱧᱮᱞ ᱧᱟᱢᱚᱜᱚᱜᱼᱟ᱾
ᱦᱳᱭ ᱦᱳᱭ᱾
ᱚᱱᱛᱮ ᱚᱱᱛᱮ ᱫᱚ ᱢᱟᱱᱮ ᱩᱻ ᱪᱮᱫ ᱠᱚ ᱵᱤᱥᱤ ᱧᱮᱞ ᱧᱟᱢᱚᱜᱚᱜ ᱜᱮᱭᱟ?
ᱟᱞᱮ ᱱᱚᱛᱮ ᱢᱟ ᱠᱟᱛᱷᱟ ᱨᱮᱜᱮᱵᱮᱱ ᱵᱩᱡᱷᱟᱹᱣ ᱫᱟᱲᱮᱭᱟᱜ ᱠᱟᱱ ᱵᱤᱨᱵᱷᱩᱢ᱾ ᱟᱫᱚ ᱦᱟᱸᱜ ᱫᱚᱢᱮ ᱵᱤᱨ ᱫᱚ ᱦᱟᱸᱜ ᱧᱟᱢᱚᱜ ᱜᱮᱭᱟ, ᱟᱫᱚ ᱟᱞᱮ ᱡᱟᱦᱟᱸ ᱴᱚᱴᱷᱟᱨᱮ ᱦᱮᱱᱟᱜ ᱟᱠᱟᱫ ᱞᱮᱭᱟ ᱦᱟᱸᱜ, ᱟᱫᱚ ᱦᱟᱸᱜ ᱚᱸᱰᱮ ᱫᱚ ᱦᱟᱸᱜ ᱵᱤᱨ ᱫᱚ ᱦᱟᱸᱜ ᱵᱟᱝ ᱧᱮᱞ ᱧᱟᱢᱚᱜᱼᱟ
ᱚᱻ
ᱛᱟᱦᱞᱮ ᱟᱯᱮᱭᱟᱜ ᱟᱛᱩ ᱴᱚᱞᱟ ᱫᱚ ᱵᱤᱨ ᱵᱷᱤᱛᱤᱨ ᱨᱮᱜᱮ ᱦᱮᱱᱟᱜ ᱟᱠᱟᱫᱟ ᱥᱮ ᱚᱱᱟ ᱠᱷᱚᱱ ᱫᱚ ᱪᱷᱟᱰᱟ ᱨᱮ ᱦᱮᱱᱟᱜ ᱟᱠᱟᱫᱟ
ᱵᱤᱨ ᱛᱟᱞᱟ ᱨᱮᱜᱮ ᱢᱮᱱᱟᱜ ᱟᱠᱟᱜᱼᱟ
ᱟᱪᱪᱷᱟ
ᱦᱳᱭ
ᱛᱟᱦᱮᱞᱮ ᱟᱯᱮ ᱫᱚ ᱦᱟᱸᱜ ᱵᱤᱨ ᱫᱤᱥᱚᱢ ᱦᱚᱲ ᱜᱮᱯᱮ ᱞᱟᱹᱭᱩᱜ ᱠᱟᱱᱟ ᱵᱟᱝ
ᱦᱮᱸ ᱦᱮᱸ ᱟᱞᱮ ᱫᱚ ᱵᱤᱨ ᱫᱤᱥᱚᱢ ᱦᱚᱲ ᱜᱮ ᱠᱟᱱᱟᱞᱮ
ᱟᱪᱪᱷᱟ ᱦᱳᱭᱛᱚ ᱟᱨ ᱛᱟᱦᱞᱮ ᱚᱱᱟ ᱵᱤᱨ ᱨᱮ ᱢᱟᱱᱮ ᱚᱱᱠᱟᱱᱟᱜ ᱫᱟᱨᱮ ᱠᱚ ᱪᱮᱫ ᱠᱚ ᱫᱟᱨᱮ ᱧᱮᱞ ᱧᱟᱢᱚᱜ-ᱟ
ᱵᱤᱨ ᱨᱮ ᱡᱮᱢᱚᱱ ᱥᱟᱨᱡᱚᱢ ᱫᱟᱨᱮ ᱠᱚ ᱧᱮᱞ ᱧᱟᱢᱚᱜᱚᱜ ᱜᱮᱭᱟ ᱛᱟᱯᱚᱨᱮ ᱢᱟᱛᱠᱚᱢ ᱫᱟᱨᱮ ᱠᱚᱻ
ᱟᱪᱪᱷᱟ
ᱥᱚᱥᱚ ᱫᱟᱨᱮ ᱠᱚ ᱛᱤᱨᱤᱞ ᱠᱚ ᱱᱚᱣᱟ ᱠᱚ ᱧᱮᱞ ᱧᱟᱢᱚᱜᱚᱜᱼᱟ ᱵᱩᱸᱰᱨᱩ ᱠᱚ ᱚᱻ
ᱟᱪᱪᱷᱟ ᱪᱷᱟ
ᱦᱮᱸ ᱟᱨ ᱡᱟᱦᱟᱸ ᱚᱱᱮ ᱞᱩᱢᱟᱹᱝ ᱠᱚ ᱟᱰᱟ ᱠᱚᱣᱟ ᱵᱟᱝ ᱚᱱᱮ ᱟᱛᱟᱱᱟᱜ ᱥᱮ ᱪᱮᱫ ᱠᱚ ᱞᱟᱹᱭᱟ
ᱚ ᱟᱪᱪᱷᱟ ᱟᱛᱱᱟᱜ ᱫᱟᱨᱮᱟᱝ
ᱦᱳᱭ ᱦᱳᱭ ᱚᱱᱟᱠᱚ ᱧᱮᱞ ᱧᱟᱢᱚᱜᱚᱜ ᱜᱮᱭᱟ
ᱦᱳᱭᱛᱚ ᱟᱹᱰᱤ ᱱᱟᱯᱟᱭ
ᱦᱳᱭ ᱟᱯᱮ ᱥᱮᱫ ᱫᱚ ᱥᱟᱨᱡᱚᱢ ᱵᱤᱨ ᱠᱚ ᱢᱮᱱᱟᱜ ᱟᱥᱮ ᱵᱟᱝᱟ
ᱥᱟᱨᱡᱚᱢ ᱵᱤᱨ ᱫᱚ ᱦᱟᱸᱜ ᱚᱱᱠᱟ ᱥᱩᱨ ᱥᱩᱯᱩᱨ ᱠᱚᱨᱮ ᱫᱚ ᱵᱟᱹᱱᱩᱜ ᱟᱠᱟᱫᱟ ᱟᱫᱚ ᱠᱟᱹᱴᱤᱡ ᱥᱟᱺᱜᱤᱧ ᱧᱚᱜ ᱨᱮᱫᱚ ᱦᱟᱸᱜ ᱧᱮᱞ ᱧᱟᱢᱚᱜ ᱜᱮᱭᱟ ᱥᱟᱨᱡᱚᱢ ᱫᱟᱨᱮ ᱠᱚ
ᱚ
ᱛᱤᱨᱤᱞ ᱠᱚ ᱢᱟᱛᱠᱚᱢ ᱠᱚ ᱚᱱᱟ ᱠᱚ
ᱚ ᱛᱟᱦᱚᱞᱮ ᱟᱯᱮ ᱠᱚᱣᱟᱜ ᱫᱚ ᱢᱮᱱᱟᱜ ᱟᱥᱮ ᱵᱟᱝᱟ
ᱪᱮᱫ
ᱥᱟᱨᱡᱚᱢ ᱫᱟᱨᱮ ᱠᱚ ᱢᱟᱜᱢᱟᱱᱮ ᱢᱟᱛᱠᱚᱢ ᱫᱟᱨᱮ ᱠᱚ
ᱟᱞᱮ ᱚᱲᱟᱜ ᱚᱲᱟᱜ ᱡᱟᱦᱟᱸ ᱫᱚ
ᱦᱚᱭ
ᱟᱫᱚ ᱦᱟᱸᱜ ᱚᱲᱟᱜ ᱚᱲᱟᱜ ᱚᱱᱠᱟ ᱧᱩᱛᱩᱢᱟᱱ ᱫᱟᱨᱮ ᱫᱚ ᱵᱟᱹᱱᱩᱜ ᱛᱟᱞᱮᱭᱟ ᱡᱮ ᱱᱚᱣᱟ ᱫᱚ ᱟᱞᱮᱭᱟᱜ ᱜᱮ ᱠᱟᱱᱟ ᱵᱚᱞᱮ ᱚᱱᱠᱟᱱᱟᱜ ᱫᱚ
ᱟᱪᱪᱷᱟ ᱪᱷᱟ
ᱚᱱᱠᱟᱱᱟᱜ ᱫᱚ ᱵᱟᱹᱱᱩᱜᱼᱟ ᱚᱱᱟ ᱫᱚ ᱵᱤᱨ ᱨᱮᱜᱮ ᱦᱟᱸᱜ ᱢᱮᱱᱟᱜ-ᱟ
ᱚᱻ
ᱛᱟᱦᱮᱞᱮ ᱟᱯᱮ ᱥᱮᱫ ᱫᱚ ᱚᱲᱟᱜ ᱫᱩᱣᱟᱹᱨ ᱠᱷᱚᱱᱟᱜ ᱜᱮ ᱵᱤᱨ ᱛᱚ ᱥᱮ ᱥᱟᱜᱤᱧ ᱨᱮ ᱢᱮᱱᱟᱜ-ᱟ
ᱟᱞᱮ ᱫᱚ ᱚᱲᱟᱜ ᱥᱩᱨ ᱠᱷᱚᱱᱟᱜ ᱜᱮ ᱵᱤᱨ ᱢᱟᱱᱮ ᱚᱲᱟᱜ ᱠᱷᱚᱱᱮᱢ ᱩᱰᱩᱠ ᱞᱮᱱ ᱠᱷᱟᱱ ᱜᱮ ᱵᱤᱨ ᱜᱮ ᱧᱮᱞ ᱧᱟᱢᱚᱜᱚᱜ-ᱟ
ᱚ ᱟᱪᱪᱷᱟ ᱟᱹᱰᱤ ᱱᱟᱯᱟᱭ ᱛᱟᱦᱚᱞᱮ ᱟᱯᱮᱭᱟᱜ ᱵᱟᱲᱜᱮ ᱡᱷᱟᱲᱜᱮ ᱠᱚᱨᱮ ᱫᱚ ᱥᱟᱨᱡᱚᱢ ᱫᱟᱨᱟᱭ ᱛᱮᱜᱮ ᱛᱟᱯᱟᱣ ᱢᱮᱱᱟᱜ-ᱟ ᱥᱮ ᱚᱱᱠᱟ ᱟᱨᱚ ᱮᱴᱟᱜ ᱮᱴᱟᱜ ᱡᱟᱹᱛ ᱨᱮᱭᱟᱜ ᱫᱟᱨᱮ ᱠᱚᱦᱚᱸ ᱢᱮᱱᱟᱜ ᱟᱠᱟᱜ-ᱟ
ᱮᱴᱟᱜ ᱡᱟᱹᱛ ᱨᱮᱱᱟᱜ ᱫᱟᱨᱮ ᱠᱚᱦᱚᱸ ᱢᱮᱱᱟᱜ-ᱟ ᱡᱟᱦᱟᱸ ᱟᱞᱮ ᱨᱚᱦᱚᱭ ᱠᱟᱜ-ᱟ ᱞᱮ ᱠᱟᱥᱢᱟᱨ ᱫᱟᱨᱮ ᱠᱚ ᱩᱞ ᱫᱟᱨᱮ ᱠᱚ ᱠᱟᱱᱴᱷᱟᱲ ᱫᱟᱨᱮ ᱠᱚ ᱪᱚᱞᱞᱟ ᱫᱟᱨᱮ ᱠᱚ ᱢᱟᱱᱮ ᱱᱤᱭᱟᱹ ᱠᱚ ᱧᱮᱞ ᱧᱟᱢᱚᱜᱚᱜ-ᱟ
ᱦᱳᱭᱛᱳ
ᱦᱳᱭ ᱟᱯᱮᱥᱮᱫ ᱩᱞ ᱫᱟᱨᱮ ᱠᱚ ᱢᱮᱱᱟᱜ ᱟᱠᱟᱜ-ᱟ ᱥᱮ ᱵᱟᱝᱟ
ᱩᱞ ᱫᱟᱨᱮ ᱫᱚ ᱢᱮᱱᱟᱜ-ᱟ ᱢᱮᱱᱟᱜ ᱫᱚ ᱦᱟᱸᱜ ᱚᱱᱟ ᱠᱚᱜᱮ ᱚᱱᱟ ᱩᱞ ᱫᱟᱨᱮ ᱠᱟᱱᱴᱷᱟᱲ ᱫᱟᱨᱮ ᱤᱱᱟᱹ ᱠᱚᱜᱮ ᱦᱟᱸᱜ ᱧᱮᱞ ᱧᱟᱢᱚᱜ-ᱟ
ᱚ ᱢᱟᱱᱮ ᱚᱱᱟ ᱠᱚᱫᱚ ᱟᱯᱮ ᱱᱤᱡᱮᱛᱮ ᱨᱚᱦᱚᱭ ᱠᱟᱜ-ᱟ ᱵᱟᱝ?
ᱦᱚᱭ ᱦᱚᱭ ᱟᱫᱚ ᱦᱟᱸᱜ ᱪᱚᱞᱞᱟ ᱫᱟᱨᱮ ᱠᱚᱫᱚ ᱦᱟᱸᱜ ᱵᱟᱝ ᱧᱮᱞ ᱧᱟᱢᱚᱜ-ᱟ ᱟᱞᱮ ᱥᱮᱫ ᱫᱚ ᱦᱟᱜ ᱫᱚ᱾ ᱚᱱᱟ ᱫᱚ ᱟᱫ ᱪᱟᱵᱟᱣ ᱠᱟᱱᱟ ᱪᱚᱞᱞᱟ ᱫᱟᱨᱮ ᱫᱚ ᱦᱟᱸᱜ᱾
ᱚᱻ ᱟᱞᱮ ᱥᱮᱫ ᱦᱚᱸ ᱢᱮᱱᱟᱜ ᱜᱮᱭᱟ ᱚᱱᱟ ᱠᱚᱦᱚᱸ ᱾
ᱟᱪᱪᱷᱟ ᱟᱹᱰᱤ ᱱᱟᱯᱟᱭ ᱾
ᱦᱚᱭ
ᱛᱟᱦᱮᱸ ᱞᱮᱱᱠᱷᱟᱱ ᱜᱮ ᱵᱷᱟᱜᱮᱼᱟ ᱱᱮᱛᱟᱨ ᱫᱚ ᱡᱚᱛᱚ ᱫᱟᱨᱮ ᱠᱚ ᱢᱟᱜ ᱪᱟᱵᱟᱭᱮᱫᱼᱟ ᱟᱫᱚ ᱦᱟᱸᱜ ᱚᱱᱠᱟᱱᱟᱜ ᱫᱟᱨᱮ ᱠᱚᱫᱚ ᱵᱟᱝᱠᱚ ᱨᱚᱦᱚᱭ ᱫᱟ ᱛᱚ ᱾
ᱦᱚᱭ ᱦᱚᱭ
ᱟᱫᱚ ᱦᱟᱸᱜ ᱱᱚᱝᱠᱟ ᱜᱮ ᱡᱩᱫᱤ ᱵᱚᱱ ᱜᱮᱫ ᱪᱟᱵᱟᱭᱟ ᱡᱚᱛᱚ ᱫᱟᱨᱮ ᱟᱨ ᱵᱟᱝ ᱵᱚᱱ ᱨᱚᱦᱚᱭ ᱤᱫᱤᱭᱟ ᱛᱟᱦᱚᱞᱮ ᱦᱟᱸᱜ ᱥᱮᱫᱟᱭ ᱥᱮᱫᱟᱭ ᱡᱟᱦᱟᱸ ᱫᱟᱨᱮ ᱱᱟᱹᱲᱤ ᱠᱚ ᱛᱟᱦᱮᱸ ᱠᱟᱱᱟ ᱚᱱᱟ ᱠᱚᱫᱚ ᱦᱟᱸᱜ ᱟᱫᱚ ᱦᱟᱸᱜ ᱵᱟᱝ ᱧᱮᱞ ᱧᱟᱢᱚᱜᱼᱟ ᱾
ᱦᱮᱸ ᱚᱱᱟ ᱠᱚᱫᱚ ᱟᱫᱚ ᱵᱟᱝ ᱧᱮᱞ ᱧᱟᱢᱚᱜ-ᱟ ᱢᱟᱜ ᱪᱟᱵᱟ ᱞᱮᱠᱷᱟᱡ ᱫᱚ ᱾
ᱦᱩᱸ ᱟᱫᱚ ᱨᱚᱦᱚᱭ ᱤᱫᱤ ᱞᱮᱠᱷᱟᱡ ᱫᱚ ᱴᱷᱤᱠ ᱜᱮᱭᱟ ᱵᱟᱵᱚᱱ ᱨᱚᱦᱚᱭ ᱤᱫᱤ ᱞᱮᱠᱟᱡ ᱫᱚ ᱦᱟᱸᱜ ᱪᱤᱠᱟᱹᱛᱮ ᱵᱚᱱ ᱵᱩᱡᱽ ᱫᱟᱲᱮᱭᱟᱜᱼᱟ ᱾
ᱦᱚᱭ ᱦᱚᱭ ᱟᱞᱮ ᱥᱮᱡ ᱡᱮᱢᱚᱱ ᱱᱚᱣᱟ ᱪᱚᱞᱞᱟ ᱫᱟᱨᱮ ᱠᱚ ᱟᱠᱷᱨᱤᱧ ᱨᱮᱦᱚᱸ ᱠᱚ ᱟᱵᱟᱨ ᱢᱟᱱᱮ ᱠᱚ ᱨᱚᱦᱚᱭᱟ ᱠᱚ ᱾
ᱦᱚᱭ ᱛᱚ ᱾
ᱥᱮ ᱡᱟᱦᱟᱸ ᱚᱱᱮ ᱜᱮᱫ ᱫᱚ ᱠᱚ ᱚᱱᱟ ᱠᱷᱚᱱᱟᱜ ᱜᱮ ᱟᱵᱟᱨ ᱦᱩᱭᱩᱜᱼᱟ ᱦᱟᱸᱜ ᱾
ᱦᱚᱭ ᱦᱚᱭ
ᱦᱮᱸ ᱚᱱᱟ ᱜᱮ ᱡᱚᱛᱚᱱ ᱠᱟᱛᱮᱜ ᱟᱨᱚ ᱠᱚ ᱦᱟᱨᱟᱭᱟ ᱠᱚ ᱾
ᱦᱚᱭ ᱾ ᱟᱫᱚ ᱟᱞᱮ ᱥᱮᱫ ᱫᱚ ᱜᱟᱹᱲᱭᱟᱹ ᱨᱮᱢᱟ ᱠᱚ ᱜᱮᱫ ᱜᱮ ᱮᱢᱱᱤ ᱛᱮᱜᱮ ᱟᱨ ᱚᱱᱟ ᱜᱮᱫ ᱠᱟᱛᱮᱜ ᱡᱟᱦᱟᱸ ᱴᱷᱩᱱᱴᱩᱜ ᱛᱟᱦᱮᱱ ᱫᱚ ᱦᱟᱸᱜ
ᱦᱟᱸᱻ
ᱚᱱᱟ ᱴᱷᱩᱱᱴᱩᱜ ᱦᱚᱸ ᱴᱟᱸᱜᱟ ᱛᱮᱠᱚ ᱢᱟᱜ ᱥᱟᱯᱷᱟ ᱜᱚᱜ ᱠᱟᱜᱼᱟ ᱟᱨ ᱚᱱᱟ ᱦᱚᱸᱠᱚ ᱥᱟᱦᱟᱱᱟ ᱾
ᱚ ᱟᱫᱚ ᱪᱤᱠᱟᱹᱛᱮ ᱦᱩᱭᱩᱜᱼᱟ ᱫᱚᱦᱲᱟ ᱠᱟᱲ ᱛᱮᱫᱚ ᱵᱟᱝ ᱥᱮ ᱾
ᱦᱚᱭ ᱟᱫᱚ ᱚᱱᱠᱟ ᱨᱮᱫᱚ ᱪᱤᱠᱟᱹᱛᱮ ᱦᱩᱭᱩᱜᱼᱟ ᱫᱚᱲᱦᱟ ᱜᱟᱨ ᱫᱚ ᱾
ᱦᱚᱭ ᱾
ᱟᱫᱚ ᱦᱟᱸᱜ ᱟᱞᱮ ᱥᱮᱫ ᱨᱮᱱ ᱫᱚ ᱟᱭᱢᱟ ᱜᱟᱱ ᱠᱟᱹᱴᱤᱡ ᱠᱟᱹᱴᱤᱡ ᱜᱤᱫᱽᱨᱟᱹ ᱠᱚ ᱜᱮ ᱚᱱᱟ ᱪᱚᱞᱞᱟ ᱫᱟᱨᱮ ᱠᱚᱫᱚ ᱦᱟᱸᱜ ᱵᱟᱠᱚ ᱧᱮᱞ ᱴᱷᱤᱠᱟᱹ ᱫᱟᱲᱮᱭᱟᱜᱼᱟ ᱾
ᱚᱻ ᱟᱫᱚ ᱠᱟᱹᱴᱤᱡ ᱠᱷᱚᱱ ᱵᱟᱝ ᱠᱚ ᱧᱮᱞ ᱟᱠᱟᱫᱼᱟ ᱥᱮ ᱾
ᱦᱚᱭ ᱟᱨ ᱧᱩᱛᱩᱢ ᱠᱚᱦᱚᱸ ᱛᱚ ᱦᱟᱸᱜ ᱟᱫᱚ ᱦᱟᱸᱜ ᱵᱟᱝᱞᱮ ᱞᱟᱹᱭ ᱵᱟᱲᱟᱭ ᱫᱟ ᱛᱚ ᱛᱟᱦᱚᱞᱮ ᱪᱤᱠᱟᱹᱛᱮ ᱦᱟᱸᱜ ᱠᱚ ᱟᱸᱡᱚᱢᱟ ᱾ ᱥᱮᱠᱚ ᱧᱮᱞᱟ ᱚᱝᱠᱟ
ᱟᱵᱚ ᱜᱮ ᱡᱟᱦᱟᱸ ᱫᱟᱨᱮ ᱠᱚ ᱵᱟᱝᱵᱚᱱ ᱧᱮᱞ ᱟᱠᱟᱜᱼᱟ ᱥᱮ ᱡᱟᱦᱟᱸ ᱟᱞᱮ ᱥᱮᱫ ᱢᱮᱱᱟᱜᱼᱟ ᱡᱟᱦᱟᱸ ᱟᱯᱮ ᱥᱮᱫ ᱵᱟᱹᱱᱩᱜᱼᱟ ᱚᱱᱟ ᱾ ᱠᱚᱢᱟ ᱚᱱᱟ ᱠᱚᱢᱟ ᱟᱢ ᱫᱚ ᱵᱟᱢ ᱧᱮᱞ ᱟᱠᱟᱫᱼᱟ ᱥᱮ ᱟᱞᱮᱥᱮᱫ ᱡᱟᱦᱟᱸ ᱠᱚᱨᱮ ᱢᱮᱱᱟᱜᱼᱟ ᱚᱱᱟ ᱠᱚ ᱾
ᱱᱤᱛᱚᱜ ᱫᱚ ᱦᱟᱸᱜ ᱵᱟᱝ ᱤᱧ ᱧᱮᱞ ᱟᱠᱟᱫ ᱜᱮᱭᱟ ᱾
ᱦᱮᱸ ᱦᱮᱸ ᱩᱱᱠᱩ ᱦᱚᱸ ᱥᱮ ᱨᱚᱠᱚᱢ ᱚᱱᱠᱟ ᱜᱮ ᱡᱟᱦᱟᱸ ᱠᱟᱹᱴᱤᱡ ᱠᱷᱚᱱᱟᱜ ᱵᱟᱝᱠᱚ ᱧᱮᱞ ᱟᱠᱟᱫᱼᱟ ᱵᱟᱝ ᱠᱚ ᱟᱸᱡᱚᱢ ᱟᱠᱟᱫᱼᱟ ᱚᱱᱟ ᱫᱚ ᱪᱤᱠᱟᱹ ᱛᱮᱠᱚ ᱵᱩᱡᱷᱟᱹᱣᱟ ᱾
ᱦᱚᱭ ᱟᱫᱚ ᱛᱟᱦᱚᱞᱮ ᱟᱯᱮ ᱥᱮᱫ ᱫᱚ ᱵᱤᱨ ᱫᱤᱥᱚᱢ ᱛᱚ ᱟᱫᱚ ᱦᱟᱸᱜ ᱾ ᱠᱟᱹᱣᱰᱤ ᱠᱚᱫᱚ ᱦᱟᱸᱜ ᱛᱟᱦᱚᱞᱮ ᱚᱱᱟ ᱵᱤᱨ ᱠᱷᱚᱡ ᱜᱮ ᱛᱚ ᱯᱮ ᱟᱨᱡᱟᱣ ᱫᱟᱲᱮᱭᱟᱜ ᱠᱟᱱᱟ ᱥᱮ ᱾
ᱦᱮᱸ ᱦᱮᱸ ᱠᱟᱹᱣᱰᱤ ᱠᱚ ᱦᱚᱸ ᱵᱷᱟᱜᱮ ᱜᱮ ᱦᱤᱡᱩᱜᱼᱟ ᱚᱱᱟ ᱥᱟᱠᱟᱢ ᱠᱚ ᱡᱩᱫᱤ ᱯᱮᱴᱮᱡ ᱟᱹᱜᱩ ᱠᱟᱛᱮᱜ ᱯᱟᱛᱲᱟ ᱯᱟᱹᱴᱤ ᱠᱟᱛᱮᱜ ᱟᱠᱷᱨᱤᱧ ᱫᱟᱲᱮᱭᱟᱜ ᱟᱢ ᱾
ᱟᱪᱪᱷᱟ ᱾
ᱦᱮᱸ ᱚᱱᱠᱟ ᱠᱟᱛᱮᱜ ᱜᱮ ᱯᱚᱭᱥᱟ ᱠᱚᱫᱚ ᱦᱳᱭᱳᱜ ᱜᱮᱭᱟ ᱾
ᱟᱪᱪᱷᱟ ᱟᱪᱪᱷᱟ ᱟᱹᱰᱤ ᱱᱟᱯᱟᱭ ᱟᱨ ᱚᱱᱟ ᱯᱟᱛᱲᱟ ᱯᱟᱹᱴᱤ ᱵᱟᱫ ᱠᱟᱛᱮ ᱦᱚᱸ ᱟᱨ ᱦᱚᱸ ᱚᱱᱠᱟᱱᱟᱜ ᱡᱟᱦᱟᱱᱟᱜ ᱵᱤᱨ ᱠᱷᱚᱱᱟᱜ ᱟᱹᱜᱩ ᱠᱟᱛᱮ ᱵᱚᱱ ᱠᱟᱹᱣᱰᱤ ᱯᱮ ᱟᱨᱡᱟᱣ ᱫᱟᱲᱮᱭᱟᱜ ᱠᱟᱱᱟ ᱚᱱᱠᱟᱱᱟᱜ ᱡᱟᱦᱟᱱᱟᱜ
ᱱᱚᱣᱟᱟ ᱥᱟᱦᱟᱱ ᱠᱚ ᱥᱟᱦᱟᱱ ᱠᱚᱛᱮ ᱦᱚᱸ ᱦᱩᱭᱩᱜ ᱜᱮᱭᱟ ᱥᱟᱦᱟᱱ ᱢᱟᱜ ᱟᱹᱜᱩ ᱠᱟᱛᱮ ᱛᱮ ᱵᱟᱡᱟᱨ ᱨᱮ ᱟᱠᱷᱨᱤᱧ ᱠᱚ ᱤᱫᱤᱭᱟᱠᱚ
ᱦᱳᱭ ᱦᱳᱭ
ᱮ ᱡᱮᱢᱚᱱ ᱱᱤᱛᱚᱜ ᱫᱚ ᱳᱫ ᱠᱚ ᱚᱢᱚᱱᱚᱜ ᱠᱟᱱᱟ ᱯᱩᱴᱠᱟᱹ ᱠᱚ ᱩᱱᱠᱩ ᱦᱚᱸ ᱩᱱᱠᱩ ᱟᱠᱷᱨᱤᱧ ᱠᱟᱛᱮ ᱦᱚᱸ ᱯᱚᱭᱥᱟ ᱦᱩᱭᱩᱜᱼᱟ
ᱟᱪᱪᱷᱟ
ᱦᱩᱸ ᱛᱟᱨᱯᱚᱨᱮ ᱵᱷᱩᱸᱰᱨᱩ ᱵᱤᱞᱤ ᱠᱚ ᱡᱮᱢᱚᱱ ᱵᱟᱡᱟᱨ ᱨᱮᱱ ᱦᱚᱲᱢᱟ ᱵᱷᱩᱸᱰᱨᱩ ᱵᱤᱞᱤ ᱫᱚ ᱚᱠᱟ ᱨᱮᱠᱚ ᱧᱟᱢᱟ
ᱦᱳᱭ
ᱦᱮᱸ ᱵᱟᱡᱟᱨ ᱨᱮ ᱤᱫᱤ ᱠᱟᱛᱮᱜ ᱚᱱᱟ ᱛᱮᱦᱚᱸ ᱦᱳᱭᱳᱜ ᱜᱮᱭᱟ
ᱟᱪᱪᱷᱟ ᱟᱪᱪᱷᱟ
ᱵᱤᱨ ᱫᱤᱥᱚᱢ ᱫᱚ ᱤᱱᱟᱹᱜᱮ ᱢᱤᱫᱴᱟᱝ ᱥᱩᱵᱤᱫᱷᱟ ᱢᱟᱱᱮ ᱡᱷᱚᱛᱚ ᱠᱤᱪᱷᱩ ᱛᱮ ᱟᱢ ᱢᱚᱱᱮ ᱞᱮᱠᱷᱟᱱ ᱫᱚ ᱢᱟᱱᱮ ᱩᱸ ᱯᱚᱭᱥᱟ ᱫᱟᱲᱮᱭᱟᱜ ᱟᱢ
ᱦᱳᱭ ᱦᱳᱭ ᱟᱨ ᱛᱟᱦᱞᱮ ᱟᱯᱮ ᱫᱚ ᱩᱫ ᱠᱚᱫᱚ ᱯᱮ ᱡᱚᱢ ᱵᱟᱲᱟᱭ ᱫᱟᱥᱮ ᱟᱹᱣᱨᱤ
ᱩᱫ ᱠᱚᱫᱚ ᱢᱤᱫ ᱵᱟᱨ ᱦᱟᱞᱮ ᱡᱚᱢ ᱵᱟᱲᱟ ᱟᱠᱟᱫ ᱜᱮᱭᱟ ᱢᱮᱱᱠᱷᱟᱱ ᱯᱩᱴᱠᱟᱹ ᱫᱚ ᱟᱞᱮᱥᱮᱫ ᱩᱱᱟᱹᱜ ᱫᱚ ᱵᱟᱝᱠᱚ ᱧᱮᱞ ᱧᱟᱢᱚᱜᱚᱜ ᱜᱮᱭᱟ ᱠᱟᱹᱴᱤᱡ ᱥᱟᱺᱜᱤᱧ ᱧᱚᱜ ᱪᱟᱞᱟᱜ ᱦᱳᱭᱳᱜᱼᱟ
ᱦᱳᱭᱛᱚ ᱦᱮᱸ
ᱢᱟᱱᱮ ᱟᱞᱮ ᱚᱱᱟ ᱚᱱᱟ ᱥᱩᱨ ᱠᱚᱨᱮ ᱫᱚ ᱢᱟᱱᱮ ᱫᱷᱤᱨᱤ ᱠᱚ ᱵᱮᱥᱤ ᱢᱮᱱᱟᱜ ᱠᱟᱜ-ᱟ ᱥᱮ ᱚᱱᱠᱟᱱᱟᱜ ᱡᱟᱭᱜᱟ ᱨᱮᱢᱟ ᱯᱩᱴᱠᱟᱹ ᱫᱚ ᱵᱟᱝᱠᱚ ᱦᱳᱭᱳᱜᱼᱟ
ᱦᱳᱭ ᱦᱳᱭ
ᱦᱳᱭ
ᱯᱩᱴᱠᱟᱹ ᱫᱚᱛᱚ ᱦᱟᱸᱜ ᱫᱷᱤᱨᱤ ᱦᱟᱥᱟ ᱫᱚ ᱵᱟᱠᱚ ᱦᱩᱭᱩᱜᱼᱟ ᱩᱱᱠᱩ ᱫᱚ ᱵᱟᱹᱞᱤ ᱦᱟᱥᱟ ᱨᱮᱜᱮ ᱵᱟᱹᱲᱛᱤ ᱠᱚ ᱧᱮᱞ ᱧᱟᱢᱚᱜᱼᱟ ᱵᱟᱝ
ᱦᱳᱭ ᱦᱳᱭ ᱟᱯᱮ ᱥᱮᱫ ᱳᱫ ᱯᱩᱴᱠᱟᱹ ᱠᱚ ᱚᱢᱚᱱᱚᱜ ᱜᱮᱭᱟ ᱥᱮ ᱵᱟᱝᱟ
ᱦᱮᱸ ᱯᱩᱴᱠᱟᱹ ᱳᱫ ᱯᱩᱴᱠᱟᱹ ᱫᱚ ᱦᱟᱸᱜ ᱵᱤᱨ ᱵᱷᱤᱛᱤᱨ ᱫᱚ ᱵᱟᱝᱠᱚ ᱚᱢᱚᱱᱚᱜ ᱨᱮᱦᱚᱸ ᱚᱢᱚᱱ ᱫᱚᱠᱚ ᱚᱢᱚᱱᱚᱜ ᱜᱮᱭᱟ ᱟᱫᱚ ᱵᱤᱨ ᱵᱷᱤᱛᱤᱨ ᱫᱚ ᱚᱠᱚᱭ ᱯᱟᱸᱡᱟ ᱫᱚᱭ ᱪᱟᱞᱟᱜᱼᱟ
ᱟᱫᱚ ᱚᱱᱟ ᱠᱷᱟᱹᱛᱤᱨ ᱛᱮ ᱟᱫᱚ ᱢᱟᱴᱷ ᱠᱚᱨᱮ ᱦᱚᱸᱠᱚ ᱚᱢᱚᱱᱚᱜ ᱜᱮᱭᱟ ᱟᱞᱮ ᱚᱱᱛᱮ ᱫᱚ
ᱚᱻ
ᱟᱫᱚᱢ ᱵᱟᱜᱟᱱ ᱠᱚᱨᱮ ᱢᱟᱴᱷ ᱠᱚᱨᱮ ᱚᱱᱟ ᱠᱚᱨᱮ ᱜᱮᱞᱮ ᱪᱟᱞᱟᱜ ᱜᱮᱭᱟ ᱟᱫᱚ ᱫᱚᱢᱮ ᱠᱚ ᱧᱟᱢᱚᱜᱼᱟ
ᱚ ᱟᱞᱮ ᱥᱮᱫ ᱫᱚ ᱡᱮᱢᱚᱱ ᱚᱱᱟ ᱵᱟᱜᱟᱱ ᱠᱚᱨᱮᱫ ᱫᱚ ᱵᱟᱝᱠᱚ ᱧᱟᱢᱚᱜ ᱜᱮᱭᱟ ᱵᱤᱨ ᱯᱷᱩᱴᱠᱟᱹ ᱫᱚ ᱳᱫ ᱫᱚ ᱧᱟᱢᱚ ᱳᱫ ᱫᱚ ᱧᱟᱢᱚᱜ ᱜᱮᱭᱟ ᱵᱟᱜᱟᱱ ᱠᱚᱨᱮ ᱦᱚᱸ
ᱟᱪᱪᱷᱟ
ᱚᱦ ᱛᱟᱦᱞᱮ ᱟᱯᱮ ᱥᱮᱫ ᱫᱚ ᱚᱱᱟ ᱵᱷᱩᱸᱰᱩᱨ ᱫᱟᱲᱮ ᱠᱚᱫᱚ ᱢᱮᱱᱟᱜ ᱟᱥᱮ ᱵᱟᱝᱟ
ᱟᱫᱚ ᱦᱟᱸᱜ ᱵᱷᱩᱸᱰᱩ ᱫᱟᱨᱮ ᱠᱚᱫᱚ ᱢᱮᱱᱟᱜ ᱜᱮᱪᱚᱝ ᱟᱫᱚ ᱦᱟᱸᱜ ᱵᱟᱝᱞᱤᱧ ᱧᱮᱞ ᱟᱠᱟᱫᱼᱟ ᱵᱷᱩᱸᱰᱩ ᱫᱟᱨᱮ ᱫᱚ ᱟᱫᱚ ᱵᱟᱡᱟᱨ ᱠᱚᱨᱮ ᱠᱚ ᱟᱹᱜᱩᱭ ᱜᱮᱭᱟ ᱟᱫᱚ ᱦᱟᱸᱜ ᱟᱞᱮ ᱦᱚᱸ ᱟᱫᱚ ᱚᱱᱟ ᱠᱚᱨᱮ ᱠᱷᱚᱡ ᱜᱮᱞᱮ ᱠᱤᱨᱤᱧ ᱡᱚᱢᱟ ᱟᱫᱚ ᱛᱟᱦᱚᱞᱮ ᱚᱱᱟ ᱵᱷᱸᱰᱨᱩ ᱫᱟᱨᱮ ᱫᱚ ᱦᱟᱸᱜ ᱵᱟᱝᱞᱮ ᱧᱮᱞ ᱟᱠᱟᱫᱟ ᱦᱮᱱᱟᱜ ᱟᱥᱮ ᱵᱟᱝ
ᱦᱮᱸ ᱟᱫᱚ ᱞᱟᱹᱭ ᱦᱚᱸ ᱵᱤᱱ ᱞᱟᱹᱭ ᱠᱮᱫᱟ ᱡᱮ ᱵᱤᱨ ᱫᱚ ᱠᱟᱹᱴᱤᱡ ᱥᱟᱹᱜᱤᱧ ᱧᱚᱜ ᱾
ᱦᱳᱭ ᱦᱳᱭ ᱚᱱᱟ ᱠᱷᱟᱹᱛᱤᱨ ᱜᱮ
ᱚᱸ
ᱟᱫᱚ ᱛᱟᱦᱚᱞᱮ ᱟᱯᱮ ᱫᱚ ᱟᱫᱚ ᱚᱱᱟ ᱠᱚ ᱠᱷᱚᱱ ᱜᱮ ᱦᱟᱸᱜ ᱟᱢᱫᱟ ᱯᱚᱭᱥᱟ ᱯᱮ ᱤᱱᱠᱟᱢ ᱫᱟᱲᱮᱜ ᱠᱟᱱᱟ ᱥᱮ
ᱦᱳᱭ ᱦᱳᱭ ᱱᱤᱭᱟᱹ ᱠᱚ ᱠᱷᱚᱱ ᱜᱮ ᱟᱢᱫᱚ ᱠᱚᱭᱳᱜ ᱠᱟᱱᱟ
ᱟᱪᱪᱷᱟ ᱟᱹᱰᱤ ᱱᱟᱯᱟᱭ ᱾
ᱦᱳᱭ ᱛᱟᱦᱚᱞᱮ ᱟᱯᱮ ᱡᱟᱦᱟᱸᱱᱟᱜ ᱯᱚᱨᱚᱵᱽ ᱠᱚᱨᱮ ᱦᱮᱸᱥᱮ
ᱦᱳᱭ
ᱥᱟᱠᱟᱢ ᱦᱮᱡ ᱫᱚ ᱪᱟᱞᱟᱜ ᱟᱯᱮ ᱥᱮ ᱥᱟᱠᱟᱢ ᱦᱚᱸ ᱠᱤᱨᱤᱧᱟᱯᱮ?
ᱵᱟ ᱟᱫᱚ ᱦᱟᱸᱜ ᱟᱞᱮᱫᱚ ᱯᱚᱨᱚᱵᱽ ᱵᱟᱦᱤ ᱠᱚᱨᱮ ᱫᱚ ᱦᱟᱸᱜ ᱚᱝᱠᱟ ᱫᱚ ᱟᱛᱳ ᱠᱚᱨᱮ ᱠᱚ ᱦᱮᱡ ᱠᱟᱛᱮᱫ ᱠᱚ ᱟᱹᱜᱩᱭᱟ ᱟᱨ ᱟᱹᱛᱩ ᱨᱮᱱ ᱦᱚᱲ ᱜᱮᱠᱚ ᱞᱟᱹᱭᱟ ᱡᱮ ᱟᱞᱮ ᱫᱚ ᱥᱟᱠᱟᱢ ᱞᱮ ᱟᱹᱜᱩ ᱠᱟᱜᱼᱟ ᱡᱟᱦᱟᱸᱭ ᱯᱮ ᱦᱟᱛᱟᱣ ᱠᱷᱟᱡ ᱦᱟᱛᱟᱣ ᱯᱮ
ᱚᱸ
ᱟᱫᱚ ᱤᱱᱟᱹ ᱵᱟᱠᱷᱨᱟ ᱛᱮ ᱟᱫᱚ ᱩᱝᱠᱩ ᱠᱚᱴᱷᱮᱡ ᱜᱮᱞᱮ ᱪᱟᱞᱟᱜᱼᱟ, ᱟᱨ ᱚᱝᱠᱟ ᱵᱤᱱᱰᱟᱹ ᱦᱤᱥᱟᱹᱵ ᱠᱚ ᱠᱤᱨᱤᱧ ᱠᱟᱛᱮᱜ ᱠᱚ ᱮᱢᱟᱞᱮᱭᱟ ᱟᱫᱚ ᱦᱟᱸᱜ ᱢᱤᱫᱴᱟᱝ ᱵᱤᱸᱰᱟᱹ ᱨᱮᱜᱮ ᱦᱟᱸᱜ ᱠᱩᱲᱤᱴᱤ ᱠᱟᱛᱮᱜ ᱥᱟᱠᱟᱢ ᱠᱚ ᱵᱤᱸᱰᱟᱹ ᱠᱟᱜᱼᱟ ᱾
ᱟᱪᱪᱷᱟᱻᱟᱪᱪᱷᱟ ᱾
ᱟᱫᱚ ᱚᱱᱟᱜᱮ ᱦᱟᱸᱜ ᱠᱚ ᱮᱢᱟᱣᱞᱮᱭᱟ ᱾
ᱚᱸ ᱤᱱᱟᱹ ᱦᱚᱸ ᱢᱤᱫᱴᱟᱝ ᱥᱩᱵᱤᱫᱷᱟ ᱩᱱᱠᱩ ᱠᱚ, ᱥᱮᱱ ᱠᱟᱛᱮ ᱠᱚ ᱟᱹᱜᱩ ᱞᱮᱠᱷᱟᱡ ᱫᱚ ᱾ ᱪᱮᱫᱟᱜ ᱦᱚᱸ ᱢᱟᱱᱮᱢ ᱠᱤᱨᱤᱧ ᱠᱟᱛᱮᱫ ᱮᱢ ᱦᱟᱛᱟᱣᱼᱟ ᱾
ᱦᱳᱭ ᱟᱠᱚᱣᱟᱜ ᱦᱚᱸ ᱨᱳᱡᱽᱜᱟᱨ ᱦᱩᱭᱩᱜ ᱠᱟᱱᱟ, ᱟᱨ ᱟᱞᱮ ᱠᱚᱣᱟᱜ ᱦᱚᱸ ᱟᱞᱜᱟ ᱜᱮ ᱦᱩᱭᱩᱜ ᱠᱟᱱᱟ ᱾
ᱦᱮᱸ ᱵᱤᱨ ᱪᱟᱞᱟᱜ ᱵᱟᱝ ᱦᱩᱭᱩᱜ ᱠᱟᱱᱟ ᱾
ᱦᱳᱭᱻᱦᱳᱭᱻᱦᱩᱸ᱾ ᱟᱫᱚ ᱦᱟᱸ ᱟᱯᱮ ᱫᱚ ᱫᱩᱣᱟᱹᱨ ᱠᱷᱚᱱ ᱜᱮ ᱞᱟᱹᱭ ᱫᱟᱢ ᱡᱮ ᱥᱟᱠᱟᱢ ᱢᱟᱥᱮ ᱵᱤᱨ ᱠᱚ ᱧᱟᱢᱚᱜᱼᱟ, ᱛᱟᱦᱚᱞᱮ ᱟᱫᱚ ᱥᱟᱠᱟᱢ ᱨᱮᱭᱟᱜ ᱚᱵᱷᱟᱵ ᱫᱚ ᱦᱟᱸᱜ ᱵᱟᱹᱱᱩᱜ ᱠᱟᱜ ᱛᱟᱯᱮᱭᱟ ᱵᱟᱝ?
ᱦᱳᱭ ᱦᱳᱭ ᱟᱞᱮᱥᱮᱫ ᱫᱚ ᱫᱩᱣᱟᱹᱨ ᱠᱷᱚᱱᱟᱜ ᱜᱮ ᱵᱤᱨ ᱾
ᱟᱪᱪᱷᱟ ᱛᱟᱦᱚᱞᱮ ᱟᱲᱟᱜ ᱛᱤᱠᱤ ᱡᱚᱢ ᱞᱟᱹᱜᱤᱫ ᱦᱚᱸ ᱛᱟᱦᱚᱞᱮ ᱥᱟᱠᱟᱢ ᱨᱮᱜᱮ ᱛᱚᱯᱮ ᱡᱚᱢᱟ ᱵᱟᱝ ᱥᱮ?
ᱦᱮᱸ ᱟᱞᱮ ᱫᱚ ᱟᱲᱟᱜ ᱛᱤᱠᱤ ᱠᱚᱦᱚᱸ ᱥᱟᱠᱟᱢ ᱛᱮᱜᱮᱞᱮ ᱡᱚᱢᱟ ᱾
ᱟᱪᱪᱷᱟ ᱟᱹᱰᱤ ᱱᱟᱯᱟᱭ ᱾
ᱦᱮᱸ ᱾
ᱦᱮᱸᱻᱦᱮᱸᱻᱟᱞᱮᱥᱮᱫ ᱫᱚ ᱦᱟᱸᱜ ᱚᱝᱠᱟ ᱫᱚ ᱵᱟᱝ ᱟᱞᱮᱥᱮᱫ ᱫᱚ ᱚᱠᱟᱨᱮᱢ ᱧᱟᱢᱟ ᱥᱟᱠᱟᱢ ᱫᱚ ᱾
ᱚ ᱟᱯᱮ ᱥᱮᱫ ᱢᱟ ᱢᱟᱱᱮ ᱦᱚᱠ ᱨᱮᱱᱟᱜ ᱠᱟᱱᱟ ᱥᱮ ᱾